ᱦᱮᱸ ᱜᱚᱝᱠᱮ ᱤᱧᱟᱹᱜ ᱨᱚᱲᱮᱢ ᱟᱡᱚᱢ ᱧᱟᱢᱫᱟ
ᱦᱳᱭ ᱜᱚᱢᱠᱮ ᱟᱸᱡᱚᱢ ᱢᱚᱜ ᱠᱟᱱ ᱜᱮᱭᱟ ᱦᱳᱭ ᱜᱚᱝᱠᱮ ᱟᱸᱡᱚᱢᱚᱜ ᱠᱟᱱᱟ
ᱦᱮᱸ ᱱᱟᱯᱟᱭ ᱵᱟᱲᱟ ᱜᱮ ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱦᱳᱭ ᱟᱹᱞᱤᱧ ᱦᱚᱸ ᱱᱟᱯᱟᱭ ᱜᱮ ᱥᱟᱶᱛᱮ ᱥᱟᱱᱟᱢ ᱚᱲᱟᱜ ᱦᱚᱸ ᱱᱟᱹᱭᱜᱮ ᱱᱟᱯᱟᱭ ᱜᱮ ᱢᱮᱱᱟᱜ ᱟᱠᱟᱜ ᱞᱮᱭᱟ᱾
ᱦᱚᱻ ᱱᱟᱯᱟᱭ ᱠᱷᱟᱱᱜᱮ ᱱᱟᱯᱟᱭ ᱦᱮᱸ ᱥᱮ ᱵᱟᱝ ᱪᱟᱸᱫᱳ ᱵᱚᱸᱜᱟᱼᱟᱜ ᱫᱟᱭᱟ ᱫᱩᱞᱟᱹᱲ ᱛᱮᱵᱚᱱ ᱛᱟᱦᱮᱸ ᱞᱮᱝᱠᱷᱟᱱ ᱜᱮ,
ᱦᱳᱭ ᱜᱚᱝᱠᱮ ᱟᱹᱞᱤᱧ ᱦᱚᱸ ᱚᱱᱟ ᱜᱤᱞᱤᱧ ᱟᱥᱚᱜᱼᱟ ᱡᱟᱛᱮ ᱥᱟᱱᱟᱢ ᱢᱟᱹᱱᱢᱤ ᱱᱟᱹᱭᱜᱮ ᱱᱟᱯᱟᱭ ᱜᱮᱵᱚᱱ ᱛᱟᱦᱮᱱ ᱢᱟ᱾
ᱦᱩᱸ ᱦᱩᱸ ᱫᱤᱭᱮ ᱜᱚᱝᱠᱮ ᱛᱟᱦᱚᱞᱮ ᱥᱮᱨᱢᱟ ᱡᱟᱹᱨᱤ ᱠᱚᱫᱚ ᱚᱠᱟᱮᱠᱟ ᱦᱳᱭᱳᱜ ᱠᱟᱱᱟ ᱟᱹᱵᱤᱱ ᱥᱮᱜ ᱱᱤᱛᱚᱜ ᱫᱷᱟᱹᱵᱤᱡ?
ᱥᱮᱨᱢᱟ ᱡᱟᱹᱲᱤ ᱢᱮᱱᱫᱚ ᱜᱚᱝᱠᱮ ᱟᱞᱮ ᱫᱤᱥᱚᱢ ᱫᱚ ᱱᱟᱦᱟᱜ, ᱟᱹᱰᱤ ᱮᱸᱜ ᱮᱠᱟᱞᱜᱮ ᱢᱮᱱᱫᱚ ᱵᱟᱭ ᱡᱟᱹᱲᱤᱭᱮᱜᱼᱟ᱾ ᱦᱮᱸ ᱥᱮ ᱦᱳᱭᱛᱚ ᱥᱮᱛᱟᱜ ᱠᱷᱚᱱᱟᱜ ᱛᱮᱦᱮᱧ ᱱᱟᱦᱟᱜ
ᱦᱩᱸ ᱦᱩᱸ
ᱧᱩᱨᱩ ᱞᱟᱜᱟᱣ ᱠᱟᱱᱟ ᱾
ᱦᱮᱸ
ᱱᱚᱝᱠᱟ ᱚᱱᱠᱟ ᱢᱟᱪᱷᱟ ᱫᱚ ᱵᱟᱝᱟ ᱧᱩᱨᱩᱜ,
ᱚᱻ ᱜᱚᱢᱠᱮ ᱟᱞᱮ ᱥᱮᱫ ᱢᱟ ᱥᱮᱛᱟᱜ ᱠᱷᱚᱱᱮ ᱪᱷᱩᱴᱟᱹᱣ ᱟᱠᱟᱱ ᱫᱚ᱾
ᱦᱳᱹᱭ ᱜᱚᱝᱠᱮ ᱢᱮᱱ ᱫᱟ ᱟᱞᱮ ᱫᱤᱥᱚᱢ ᱨᱮ ᱪᱟᱸ ᱮᱠᱟᱞ ᱜᱮ ᱟᱹᱣᱨᱤ ᱞᱮ ᱮᱦᱚᱵ ᱫᱟᱲᱮᱭᱟᱜ ᱮ, ᱡᱟᱠᱟᱜᱮ ᱚᱱᱟ ᱨᱚᱦᱚᱲ ᱠᱷᱮᱛᱚ ᱚᱱᱟᱜ ᱞᱮ ᱥᱤ ᱵᱟᱲᱟᱭᱮᱜᱼᱟ ᱾ ᱦᱮᱸ ᱟᱨ ᱱᱤᱦᱟᱹᱛᱤ ᱡᱟᱦᱟᱸ ᱛᱚᱞᱟ ᱠᱚ ᱜᱤᱰᱤ ᱦᱩᱭ ᱞᱮᱱᱟ ᱚᱱᱟ ᱛᱚᱞᱟ ᱠᱚ ᱡᱟᱱᱟᱢ ᱠᱟ ᱛᱮᱜ ᱡᱩᱣᱟᱹᱱ ᱜᱚᱫ ᱟᱠᱟᱱᱟ ᱥᱮ ᱡᱩᱣᱟᱹᱱ ᱠᱟ
ᱜᱚᱝᱠᱮ ᱟᱞᱮ ᱥᱮᱫ ᱦᱚᱸ ᱵᱩᱡᱫᱟ ᱱᱚᱝᱠᱟ ᱜᱮ ᱪᱟᱞᱟᱜ ᱠᱟᱱᱟᱵᱤᱱ ᱪᱮᱫ ᱞᱮᱠᱟ ᱵᱤᱱ ᱞᱟᱹᱭ ᱠᱮᱫ ᱫᱚ ᱚᱱᱠᱟᱜᱮ ᱟᱞᱮ ᱦᱚᱸ ᱱᱤᱝ ᱨᱚᱦᱚᱲ ᱜᱮᱫᱞᱮ ᱥᱤ ᱵᱟᱲᱟᱭ ᱫᱟᱞᱮ ᱢᱮᱱᱠᱷᱟᱱ ᱨᱚᱦᱚᱭ ᱫᱚ ᱦᱟᱯᱮ ᱟᱹᱨᱤᱞᱮ ᱨᱚᱦᱚᱭᱟ ᱮᱠᱷᱚᱱᱳ ᱾ ᱟᱫᱚ ᱚᱱᱟᱜᱮ ᱪᱟᱸᱫᱳ ᱵᱚᱸᱜᱟ ᱛᱤᱥᱮ ᱥᱮᱨᱢᱟ ᱡᱟᱹᱲᱤᱭᱟᱹᱞᱮ ᱠᱟᱱᱟᱭ ᱮᱨᱮᱠᱷᱟᱱ ᱫᱚ ᱦᱳᱭᱳᱜᱼᱟᱛᱚ, ᱟᱨ ᱵᱟᱝᱠᱷᱟᱱ ᱫᱚ ᱟᱫᱚᱢ ᱪᱤᱠᱟᱹᱭᱟ, ᱡᱩᱫᱤ ᱟᱠᱟᱞ ᱠᱷᱟᱱᱮ ᱪᱤᱠᱟᱭᱟᱢ ᱵᱟᱹᱴᱤ ᱠᱷᱚᱭᱟᱛᱮᱜ ᱪᱟᱞᱟᱜ ᱦᱳᱭᱳᱜᱼᱟ ᱮᱴᱟᱜ ᱫᱤᱥᱚᱢ ᱥᱮᱜ, ᱠᱷᱚᱭ ᱠᱚ ᱥᱮ ᱪᱮᱜ ᱞᱟᱡᱽ ᱛᱚ ᱵᱟᱭ ᱵᱩᱡᱟᱭ?
ᱦᱳᱭ ᱜᱚᱝᱠᱮ ᱟᱫᱚ ᱟᱹᱞᱤᱧ ᱫᱚ ᱱᱤᱭᱟᱹ ᱞᱤᱧ ᱢᱮᱱᱟ, ᱪᱟᱸᱫᱳ ᱵᱚᱸᱜᱟ ᱫᱚ ᱡᱟᱹᱱᱤᱡ ᱦᱚᱲ ᱜᱚᱝᱠᱮ ᱟᱹᱞᱤᱧ ᱫᱚ ᱱᱤᱭᱟᱹ ᱞᱤᱧ ᱢᱮᱱᱟ ᱪᱟᱸᱫᱚᱵᱚᱸᱜᱟ ᱡᱟᱹᱱᱤᱡ ᱱᱟᱹᱜ ᱫᱚ ᱵᱟᱭ ᱱᱤᱨ ᱢᱟᱭᱟᱼᱟ ᱱᱤᱦᱟᱹᱛᱤ ᱟᱵᱚᱣᱟᱜ ᱨᱟᱜ ᱨᱚᱫᱳᱱ ᱟᱭᱟᱜ ᱢᱚᱱᱮᱨᱮ ᱛᱟᱠᱮᱨ ᱟᱭᱟ ᱥᱮ ᱩᱱ ᱛᱟᱠᱮᱨ ᱚᱠᱛᱚ ᱱᱟᱦᱟᱜ ᱟᱭᱟᱜ ᱢᱮᱫ ᱫᱟᱜ, ᱠᱷᱚᱡ ᱢᱮᱫ ᱫᱟᱜ ᱦᱤᱰᱤᱨ ᱦᱤᱰᱤᱨᱮ ᱡᱚᱨᱚ ᱟᱵᱚᱱᱟ ᱾
ᱦᱳᱹᱭ ᱦᱳᱹᱭ ᱾ ᱦᱮᱸ ᱥᱮ ᱚᱱᱟᱜᱮ ᱡᱟᱛᱮ ᱦᱩᱭ ᱠᱚᱜ ᱢᱟ ᱜᱚᱝᱠᱮ ᱥᱮ ᱪᱮᱫ ᱦᱚ᱾ ᱟᱫᱚ ᱜᱚᱝᱠᱮ ᱛᱟᱦᱚᱞᱮ ᱦᱳᱹᱲᱳ ᱠᱚᱫᱚ ᱢᱟᱱᱮ ᱪᱮᱫᱠᱟ ᱛᱚᱞᱟ ᱠᱚᱫᱚ ᱯᱮ ᱨᱮᱰᱤ ᱟᱠᱟᱫᱟ ᱥᱮ?
ᱦᱳᱹᱭ ᱜᱳ ᱦᱳᱹᱭ ᱜᱚᱢᱠᱮ ᱚᱱᱟ ᱠᱚᱫᱚ ᱱᱟᱦᱟᱜ ᱟᱨ ᱛᱚᱞᱟ ᱠᱚᱫᱚ ᱱᱟᱜ ᱮᱨ ᱯᱚᱨ ᱛᱮᱫ ᱡᱟᱱᱟᱢ ᱦᱚᱸ ᱡᱟᱱᱟᱢ ᱟᱠᱟᱱᱟ ᱥᱮ ᱡᱩᱣᱟᱹᱱ ᱦᱚᱸ ᱡᱩᱣᱟᱹᱱ ᱜᱚᱫ ᱟᱠᱟᱱ ᱜᱮᱸᱭᱟ, ᱟᱨ ᱡᱩᱣᱟᱹᱱ ᱠᱟ ᱠᱟᱛᱮᱫ ᱦᱚᱸ ᱦᱟᱲᱟᱢᱚᱜ ᱩᱢᱮᱨ ᱪᱟᱞᱟᱣ ᱜᱚᱫᱚᱜ ᱠᱟᱱ ᱨᱮᱦᱚᱸ ᱱᱚᱣᱟ ᱥᱮᱨᱢᱟ ᱡᱟᱹᱲᱤ ᱵᱟᱝ ᱛᱮ
ᱠᱟᱸᱱᱟᱭ ᱥᱮ
ᱥᱮᱨᱢᱟ ᱡᱟᱹᱲᱤ ᱵᱟᱝᱛᱮ ᱟᱹᱣᱨᱤ ᱞᱮ ᱮᱛᱚᱦᱚᱵ ᱫᱟᱲᱮᱭᱟᱜᱼᱟ ᱾
ᱦᱮᱸ ᱚ, ᱟᱫᱚ ᱱᱤᱝᱠᱟᱹ ᱛᱚ ᱢᱟᱱᱮ ᱵᱟᱹᱭᱦᱟᱹᱲ ᱠᱚᱢᱟᱛᱚ ᱨᱮᱰᱤ ᱦᱚ ᱠᱟᱱᱟ ᱥᱟᱹᱛ ᱥᱟᱹᱯᱲᱟᱣ ᱠᱟᱛᱮᱜ ᱜᱮ ᱢᱮᱱᱟᱜ ᱟᱠᱟᱫᱮᱭᱟ ᱥᱮ ᱪᱮ ᱾ ᱦᱩ
ᱦᱳᱹᱭ ᱜᱚᱢᱠᱮ ᱢᱮᱱ ᱚᱱᱟ ᱵᱤᱨ ᱵᱩᱨᱩ ᱨᱮᱱᱟᱜ ᱫᱟᱜ ᱡᱟᱦᱟᱸ ᱥᱚ ᱦᱳᱹᱭ ᱜᱚᱢᱠᱮ ᱢᱮᱱ ᱾
ᱦᱳᱹᱭ ᱦᱳᱹᱭ ᱦᱳᱹᱭ ᱢᱮᱱᱫᱚ ᱚᱱᱟ ᱵᱤᱨ ᱵᱩᱨᱩ ᱨᱮᱱᱟᱜ ᱫᱟᱜ, ᱵᱤᱨ ᱵᱩᱨᱩ ᱨᱮᱱᱟᱜ ᱫᱟᱜ ᱚᱱᱟ ᱥᱳᱫ ᱥᱳᱫ ᱛᱮ ᱞᱤᱸᱜᱤ ᱟᱬᱜᱚᱱᱟᱢ ᱞᱤᱜ ᱠᱷᱮᱛ ᱠᱚᱨᱮᱱᱟᱜ ᱫᱟᱜ ᱠᱚ ᱛᱤᱸᱜᱩ ᱵᱟᱲᱟ ᱟᱠᱟᱱᱟ ᱟᱫᱚ ᱚᱱᱮ ᱚᱱᱟ ᱠᱚᱜᱮ ᱦᱟᱸᱜ, ᱠᱚ ᱥᱤ ᱞᱚᱴᱚᱢ ᱠᱟᱛᱮᱫ ᱢᱮᱱ ᱞᱚᱥᱚᱫ ᱫᱚᱦᱚ ᱠᱟᱜ ᱠᱟᱱᱟ, ᱱᱤᱦᱟᱹᱛᱤ ᱛᱚᱞᱟ ᱜᱟᱹᱰᱤ
ᱦᱩᱸ
ᱢᱮᱱᱫᱚ ᱛᱚᱞᱟ ᱡᱟᱦᱟᱸ ᱴᱷᱮᱡ ᱮᱨ ᱟᱯᱷᱚᱲ ᱦᱩᱭᱚᱠ ᱚᱲᱟᱜ ᱞᱮᱱᱠᱷᱟᱱ ᱟᱨ ᱨᱚᱦᱚᱲ ᱟᱞᱮ ᱫᱤᱥᱚᱢ ᱫᱚ ᱦᱟᱸᱜ ᱞᱮᱛᱟᱭ ᱜᱮᱭᱟ ᱾ ᱦᱮᱸ ᱟᱫᱚ
ᱦᱩᱸᱩ
ᱢᱮᱱ ᱫᱚ ᱚᱱᱟ ᱾
ᱟᱫᱳ ᱜᱚᱢᱠᱮ ᱞᱟᱹᱭ ᱮ ᱫᱟᱞᱤᱧ ᱡᱟᱦᱟᱸ ᱵᱤᱨᱵᱩᱨᱩ ᱫᱚᱵᱤᱱ ᱞᱟᱹᱭ ᱠᱮᱫᱟ ᱠᱟᱛᱷᱟᱴᱟᱜ ᱢᱤᱫᱴᱟᱝ ᱠᱟᱛᱷ ᱟᱵᱤᱱ ᱴᱮᱱ ᱠᱩᱠᱞᱤ ᱞᱤᱧ ᱫᱚᱦᱚᱭ ᱮᱫᱟ ᱥᱟ ᱾ ᱵᱤᱨ ᱵᱩᱨᱩ ᱫᱚ ᱟᱵᱤᱱ ᱥᱩᱨ ᱨᱮᱜᱮ ᱢᱮᱱᱟᱜ ᱟᱠᱟᱫᱟ ᱟᱫᱚ ᱵᱤᱨ ᱵᱩᱨᱩ ᱢᱟ ᱱᱤᱛᱚᱜ ᱢᱟ ᱟᱹᱰᱤ ᱨᱚᱠᱚᱢ ᱡᱤᱱᱤᱥ ᱯᱟᱹᱛᱤ ᱠᱚ ᱧᱟᱢᱚᱜ ᱠᱟᱱᱟ ᱾ ᱟᱫᱳ ᱚᱱᱟ ᱛᱤᱱᱟᱹᱜ ᱜᱟᱱ ᱱᱤᱛᱚᱜ ᱟᱵᱤᱱ ᱥᱮᱫ ᱛᱟᱦᱚᱞᱮ ᱧᱟᱢᱚᱜ ᱠᱟᱱᱟ ᱥᱮ ᱟᱥᱛᱮ ᱟᱥᱛᱮ ᱚᱱᱟ ᱡᱤᱱᱤᱥ ᱠᱚ ᱟᱫ ᱾ ᱥᱮᱸ ᱢᱩᱪᱟᱹᱫ ᱤᱫᱤᱜ ᱠᱟᱱ ᱛᱟᱵᱚᱱᱟ ᱾
ᱜᱚᱝᱠᱮ ᱢᱮᱱ ᱞᱮᱠᱷᱟᱱ ᱫᱚ ᱦᱚᱱᱟᱜ ᱟᱞᱮ ᱫᱚ ᱟᱹᱰᱤ ᱟᱭᱢᱟ ᱞᱟᱹᱴᱩ ᱵᱩᱨᱩ ᱠᱚ ᱾
ᱦᱮᱸ
ᱢᱮᱱ ᱫᱚ ᱛᱚᱲᱮ ᱥᱩᱛᱟᱹᱢ ᱢᱮᱱᱟᱜᱼᱟ ᱾ ᱨᱮᱸᱞ ᱜᱟᱹᱰᱤ ᱞᱮᱠᱟ ᱢᱮᱱ ᱫᱚ ᱵᱩᱨᱩ ᱛᱟᱞᱮ ᱦᱮᱸ ᱾ ᱟᱫᱳ ᱾ ᱢᱮᱱ ᱫᱚ ᱜᱚᱝᱠᱮ ᱡᱟᱦᱟᱸ ᱜᱮ ᱥᱮᱫᱟᱭ ᱦᱟᱯᱲᱟᱢ ᱠᱚ ᱠᱚ ᱫᱚᱦᱚ ᱟᱹᱜᱩ ᱟᱠᱟᱫ ᱾ ᱛᱮ ᱱᱤᱛ ᱦᱚᱸ ᱱᱚᱣᱟ ᱵᱩᱨᱩ ᱱᱟᱹᱭ ᱜᱮ ᱱᱟᱯᱟᱭ ᱜᱮ ᱢᱮᱱᱟᱜ ᱟᱠᱟᱫ ᱛᱟᱞᱮᱛᱮ ᱥᱮ ᱥᱟᱱᱟᱢ ᱵᱤᱨ ᱵᱩᱨᱩ ᱠᱷᱚᱱᱟᱜ ᱡᱚ ᱵᱤᱞᱤ ᱥᱮ ᱚᱱᱠᱟᱱᱟᱜ ᱟᱭᱢᱟ ᱟᱭᱢᱟ ᱡᱤᱱᱤᱥ ᱞᱮ ᱧᱟᱢ ᱜᱮᱭᱟ,
ᱦᱮᱸ
ᱯᱳᱭᱞᱩ ᱨᱮ ᱢᱮᱱ,
ᱟᱫᱚ ᱜᱚᱝᱠᱮ ᱡᱟᱦᱟᱸ ᱡᱚ ᱵᱤᱞᱤ ᱠᱚ ᱧᱟᱢᱚᱜ ᱠᱟᱱᱟ, ᱚᱱᱟ ᱡᱚᱵᱤᱞᱮ ᱠᱚ ᱱᱤᱛᱚᱜ ᱢᱟ ᱟᱥᱛᱮ ᱟᱥᱛᱮ ᱢᱟᱱᱮ ᱡᱟᱥᱛᱤ ᱤᱫᱤᱜ ᱠᱟᱱᱟ ᱥᱮ ᱟᱥᱛᱮ ᱟᱥᱛᱮ ᱢᱩᱪᱟᱹᱫ ᱤᱫᱤᱜ ᱠᱟᱱᱟ
ᱦᱳᱭ ᱜᱚᱝᱠᱮ ᱢᱮᱱᱫᱚ, ᱱᱟᱦᱟᱜ ᱡᱚ ᱵᱤᱞᱤ ᱫᱚ ᱜᱚᱝᱠᱮ ᱟᱞᱮ ᱥᱮᱱ ᱫᱚ ᱚᱱᱠᱟ ᱫᱚ ᱱᱟᱦᱟᱜ ᱢᱩᱪᱟᱹᱫ ᱫᱚ ᱵᱟᱝᱜᱮ ᱡᱟᱦᱟᱸᱟ ᱥᱮᱫᱟᱭ ᱠᱷᱚᱱ ᱡᱚ ᱵᱟᱲᱟ ᱦᱩᱭ ᱟᱠᱟᱱᱟ ᱚᱱᱟ ᱠᱚᱜᱮ ᱱᱟᱦᱟᱜ ᱢᱮᱱᱟᱜᱼᱟ ᱢᱮᱱ ᱫᱚ ᱱᱚᱜᱼᱚᱭ ᱡᱮᱢᱚᱱ ᱛᱤᱨᱤᱞ ᱵᱤᱞᱤ ᱛᱟᱨᱚᱯ ᱵᱤᱞᱤ ᱦᱮᱸ ᱾ ᱟᱨᱚ ᱚᱱᱠᱟᱱᱟᱜ ᱠᱩᱲᱤᱫ ᱨᱟᱢᱟ ᱟᱨ ᱱᱤᱛᱳᱜ ᱫᱚ ᱜᱚᱝᱠᱮ ᱱᱤᱛᱳᱜ ᱱᱤᱭᱟᱹ ᱥᱤᱡᱤᱱ ᱫᱚ ᱦᱜ ᱵᱤᱨ ᱵᱤᱨ ᱵᱩᱨᱩ ᱨᱮ ᱡᱚ ᱵᱤᱞᱤ ᱢᱮᱱᱛᱮᱫᱚ ᱱᱟᱦᱟᱜ ᱵᱷᱩᱨᱩ ᱵᱤᱞᱤ ᱧᱟᱢᱚᱜᱼᱟ,
ᱦᱮᱸ ᱦᱮᱸ ᱵᱷᱩᱱᱰᱩ ᱵᱷᱩᱱᱰ ᱦᱚᱭ,
ᱦᱳᱭ ᱜᱚᱝᱠ ᱫᱚ ᱟᱹᱰᱤ ᱪᱮᱨᱦᱨᱟ ᱥᱤᱵᱤᱞᱟ,
ᱟᱫᱚ ᱡᱟᱦᱟᱸᱵᱤᱱ ᱞᱟᱹᱭ ᱠᱮᱫᱟ ᱱᱚᱣᱟ ᱦᱚᱸ ᱟᱹᱰᱤ ᱱᱟᱯᱟᱭ ᱵᱚᱞᱛᱮ ᱟᱹᱵᱤᱱ ᱥᱮᱫ ᱫᱚ ᱡᱚᱛᱚᱜ ᱜᱮ ᱢᱮᱱᱟᱜ ᱟᱠᱟᱫᱟ, ᱜᱚᱝᱠᱮ ᱟᱹᱞᱤᱧ ᱡᱟᱦᱟᱸ ᱫᱤᱥᱚᱢ ᱥᱮᱫ ᱨᱮ ᱢᱮᱱᱟᱜ ᱟᱠᱟᱜᱣᱟ ᱠᱫ ᱞ ᱥ ᱮ ᱟᱹᱞᱤᱧᱟᱜ ᱡᱟᱦᱟᱸ ᱡᱟᱱᱟᱢ ᱫᱤᱥᱚᱢ ᱠᱟᱱ ᱛᱟᱹᱞᱤᱧᱟ ᱥᱮ ᱵᱩᱠᱟᱹ ᱛᱟᱠᱚ ᱴᱷᱟᱶ ᱢᱮᱱᱠᱷᱟᱱ ᱚᱱᱟ ᱠᱚ ᱫᱤᱥᱚᱢ ᱨᱮᱢᱟ, ᱱᱤᱛᱚᱜ ᱡᱟᱦᱟᱸ ᱡᱚᱵᱞᱤ ᱠᱚ ᱢᱮᱱᱟᱜ ᱟᱠᱟᱫᱟ ᱢᱮᱱᱟᱜ ᱫᱚ ᱢᱮᱱᱟᱜ ᱢᱮᱱᱠᱷᱟᱱ ᱫᱚᱢᱮ ᱡᱟᱹᱥᱛᱤ ᱫᱚ ᱵᱟᱹᱱᱩᱜ ᱟᱠᱟᱫᱟ, ᱟᱨ ᱚᱱᱟ ᱨᱮᱱᱟᱜ ᱢᱮᱱᱟᱜ ᱨᱮᱦᱚᱸ ᱚᱱᱟ ᱨᱮᱱᱟᱜ ᱡᱟᱦᱟᱸ ᱞᱟᱦᱟᱛᱮ ᱡᱟᱦᱟᱸᱭᱟᱜ ᱜᱚᱴᱷᱚᱱ ᱛᱟᱦᱮᱸ ᱠᱟᱱ ᱛᱟᱭᱟ ᱡᱩᱣᱟᱹᱱ ᱦᱚᱲᱢᱚ ᱛᱟᱦᱮᱸ ᱠᱟᱱ ᱛᱟᱭᱟ ᱥᱮ ᱪᱮᱫ ᱞᱮᱠᱟ ᱞᱟᱦᱟᱛᱮ ᱦᱳᱭ ᱢᱟᱱᱮ ᱛᱟᱦᱮᱸ ᱠᱟᱱ ᱛᱟᱦᱮᱸᱫ ᱱᱮᱛᱟᱨ ᱫᱚ ᱚᱱᱟ ᱠᱚᱨᱮᱱᱟᱜ, ᱜᱚᱴᱚᱱ ᱥᱮ ᱚᱱᱟᱦ ᱠᱟᱹᱴᱤᱡ ᱦᱩᱰᱤᱧ ᱢᱟᱪᱷᱟ ᱦᱩᱭᱩᱜ ᱠᱟᱱᱟ ᱟᱨᱠᱤ ᱡᱮᱢᱚᱱ ᱱᱚᱣᱟ ᱥᱤᱡᱤᱱᱜ ᱠᱤᱪᱷᱩ ᱫᱤᱱ ᱚᱱᱟᱜᱮ ᱠᱳᱫ ᱡᱟᱦᱟᱸ ᱠᱳᱫ ᱥᱮ ᱥᱚᱥᱚ ᱵᱚᱞᱤ ᱡᱟᱦᱟᱸ ᱵᱚᱱ ᱞᱟᱹᱭᱟ ᱟᱵᱚ ᱥᱟᱱᱛᱟᱲ ᱛᱮᱫᱚ ᱥᱮ, ᱚᱱᱟ ᱢᱟ ᱱᱤᱛᱚᱜ ᱢᱟ ᱟᱹᱰᱤ ᱜᱮ ᱦᱩᱰᱤᱧᱚᱜ ᱠᱟᱱᱟ ᱦᱮᱸ
ᱦᱳᱭ ᱜᱚᱢᱠᱮ,
ᱯᱟᱹᱦᱤᱞ ᱫᱚ ᱧᱮᱞ ᱵᱟᱲᱟ ᱦᱩᱭ ᱟᱠᱟᱱᱟ ᱠᱟᱹᱴᱤᱡ ᱯᱟᱸᱪ ᱥᱮᱨᱢᱟ ᱥᱮ ᱞᱟᱦᱟ ᱧᱚᱜ ᱚᱱᱟ ᱡᱟᱹᱥᱛᱤ ᱜᱮ ᱛᱟᱦᱮᱱ ᱛᱟᱦᱮᱸ ᱱᱚᱣᱟ ᱵᱚᱱ, ᱛᱚ ᱱᱚᱣᱟ ᱨᱮᱱᱟᱜ, ᱡᱟᱦᱟᱸ ᱦᱩᱰᱤᱧ ᱤᱫᱤᱜ ᱥᱮ ᱟᱫ ᱤᱫᱤᱜ ᱠᱟᱱᱟ ᱱᱚᱣᱟ ᱨᱮᱱᱟᱜ ᱚᱡᱮ ᱥᱟᱠᱟᱢ ᱛᱚ ᱟᱵᱤᱱ ᱚᱠᱟ ᱢᱮᱫ ᱛᱮᱵᱤᱱ ᱵᱟᱪᱷᱟ ᱮᱫᱟ ᱛᱟᱦᱚᱞᱮ,
ᱦᱳᱭ ᱜᱚᱢᱠᱮ ᱢᱮᱱᱫᱚ ᱡᱩᱜᱽ ᱵᱚᱫᱚᱞ ᱤᱫᱤᱜ ᱠᱟᱱᱟ ᱚᱱᱠᱟᱜᱮ ᱱᱚᱣᱟ ᱵᱤᱨ ᱵᱩᱨᱩ ᱨᱮᱱᱟᱜ ᱫᱟᱨᱮ ᱱᱟᱹᱲᱤ, ᱥᱟᱶᱛᱮ ᱡᱚᱼ ᱵᱤᱞᱤ ᱦᱚᱸ ᱯᱟᱞᱮ ᱵᱚᱫᱚᱞᱚᱜ ᱠᱟᱱᱟ, ᱚᱱᱠᱟᱞᱤᱧ ᱢᱚᱱᱮᱭᱟ,
ᱚ ᱟᱫᱚ ᱡᱩᱜᱽ ᱥᱟᱶᱛᱮ ᱦᱚᱲ ᱵᱚᱱ ᱥᱮ ᱛᱟᱞᱢᱤᱞ ᱤᱫᱤᱭᱮᱫᱟ ᱥᱮ ᱪᱮᱫ,
ᱦ ᱜᱚᱱᱴᱟ ᱱᱦᱛᱤ ᱡᱟᱜᱮ, ᱱᱚᱣᱟ ᱵᱤᱨ ᱵᱩᱨᱩ ᱢᱮᱱᱟᱜ ᱛᱟᱵᱚᱱ ᱛᱮ ᱥᱮ ᱵᱤᱨ ᱵᱩᱨᱩ, ᱥᱟᱶ ᱟᱵᱚ ᱥᱮᱫᱟᱭ ᱦᱟᱯᱲᱟᱢ ᱠᱚ ᱠᱷᱚᱱ ᱱᱤᱛ ᱦᱚᱸ ᱟᱵᱚᱣᱟᱜ ᱵᱤᱨ ᱵᱩᱨᱩ ᱥᱟᱞᱟᱜ ᱥᱚᱦᱟᱠ ᱫᱩᱞᱟᱹᱲ ᱢᱮᱱᱟᱜ ᱟᱠᱟ ᱛᱟᱵᱚᱱᱟ,
ᱢᱟᱱᱮ ᱡᱚᱯᱲᱟᱣ ᱢᱮᱱᱟᱜ ᱟᱠᱟᱫ ᱵᱚᱱᱟ ᱥᱮ
ᱦᱳᱭ ᱜᱚᱢᱠᱮ ᱚᱱᱟ ᱛᱮᱜᱮ ᱛᱚ ᱟᱵᱚ ᱵᱤᱨ ᱵᱩᱨᱩ
ᱟᱫᱚ ᱜᱚᱢᱠᱮ ᱟᱹᱵᱤᱱ ᱡᱟᱦᱟᱸ ᱵᱤᱱ ᱞᱟᱹᱭ ᱠᱮᱫᱟ ᱚᱱᱟ ᱦᱚᱸ ᱟᱹᱰᱤ ᱱᱟᱯᱟᱭ ᱥᱮ ᱦᱮᱸ ᱞᱟᱹᱭ ᱡᱟᱦᱟᱸ ᱵᱤᱱ ᱞᱟᱹᱭ ᱠᱮᱫᱟ ᱟᱨᱠᱤ ᱢᱟᱱᱮ ᱥᱮᱫᱟᱭ ᱡᱟᱦᱟᱸ ᱡᱩᱜᱽ ᱠᱷᱚᱱ ᱢᱟᱱᱮ ᱡᱟᱦᱟᱸ ᱢᱟᱱᱮ ᱟᱹᱪᱩᱨ ᱟᱹᱨᱩ ᱯᱷᱮᱨᱟ ᱦᱤᱡᱩᱜ ᱠᱟᱱᱛᱮ ᱚᱱᱟ ᱚᱱᱟ ᱠᱚ ᱡᱤᱱᱤᱥ ᱦᱚᱰᱤᱧ ᱧᱚᱜ ᱠᱟᱱᱟ ᱟᱫᱚ ᱟᱹᱞᱤᱧ ᱫᱚ ᱚᱱᱠᱟᱱᱟᱜ ᱚᱡᱮ ᱥᱟᱠᱟᱢ ᱛᱮᱫᱚ ᱵᱟᱹᱞᱤᱧ ᱫᱤᱥᱟᱹᱭᱮᱫᱟ ᱱᱤᱛᱚᱜ ᱫᱚ ᱟᱹᱞᱤᱧ ᱚᱡ ᱥᱟᱠᱟᱢ ᱛᱩ ᱟ ᱟᱹᱞᱤᱧ ᱞᱤᱧ ᱫᱤᱥᱟᱹᱭᱮᱫᱟ ᱜᱚᱝᱠᱮ ᱱᱤᱛᱚᱜ ᱢᱟ ᱟᱵᱚᱚᱸ ᱡᱩᱜᱽ ᱥᱟᱶᱛᱮ ᱛᱟᱞᱢᱤᱞ ᱢᱮᱱᱠᱷᱟᱱ ᱟᱵᱚ ᱡᱟᱦᱟᱸ ᱜᱮ ᱱᱟᱦᱟ ᱠᱚ ᱢᱟᱱᱮ ᱠᱷᱚᱛᱤᱜ ᱠᱟᱱᱟ ᱚᱱᱟ ᱡᱮᱢᱚᱱ ᱟᱹᱰᱤ ᱠᱤᱪᱷᱩ ᱱᱟᱜᱟᱨ ᱠᱷᱚᱱ ᱵᱚᱱ ᱟᱹᱜᱩᱭᱮᱫᱟ ᱡᱮᱢᱚᱱ ᱯᱞᱟᱥᱴᱤᱠ ᱡᱟᱛᱤᱭᱚ ᱡᱤᱱᱤᱥ ᱠᱚ ᱚᱱᱟ ᱠᱚᱛᱮ ᱜᱮ ᱤᱧᱫᱚᱧ ᱡᱚᱛᱚᱴᱟᱧ ᱵᱩᱡ ᱮᱫᱟ ᱚᱱᱟ ᱠᱚ ᱢᱟᱱᱮ ᱠᱷᱚᱛᱤᱜ ᱟᱵᱚ ᱱᱚᱣᱟ ᱠᱚ ᱡᱤᱱᱤᱥ ᱦᱩᱰᱤᱧ ᱤᱫᱤᱜ ᱠᱟᱱᱟ ᱟᱨᱠᱤ ᱡᱟᱦᱟᱸ
ᱦᱳᱭ ᱜᱚᱢᱠᱮ ᱚᱱᱠᱟ ᱫᱚ ᱢᱮᱱ ᱞᱮᱠᱷᱟᱱ ᱫᱚ ᱱᱚᱜ-ᱚᱭ ᱡᱮᱢᱚᱱ ᱟᱵᱚ ᱥᱮᱨᱢᱤ ᱵᱟᱵᱚᱱ ᱧᱟᱢᱮᱫ-ᱟ ᱱᱚᱜ-ᱚ ᱱᱚᱝᱠᱟ ᱚᱱᱠᱟᱱᱟᱜ ᱟᱭᱢᱟ ᱟᱭᱢᱟ ᱵᱷᱟᱴᱟ ᱥᱮ ᱚᱱᱠᱟᱱᱟᱜ ᱯᱷᱮᱠᱴᱨᱤ ᱠᱚ ᱢᱮᱱᱟᱜ ᱛᱮ ᱚᱱᱟ ᱠᱚᱨᱮᱱᱟᱜ ᱢᱮᱱᱫᱚ ᱟᱵᱚ ᱥᱮᱨᱢᱟ ᱫᱩᱥᱚᱱᱚᱜ ᱠᱟᱱᱛᱮ ᱱᱟᱦᱟᱜ ᱥᱮᱨᱢᱟ ᱡᱟᱹᱲᱤ ᱵᱟᱵᱚᱱ ᱧᱟᱢᱮᱫ-ᱟ ᱵᱟᱝᱠᱷᱟᱱ ᱫᱚ ᱜᱚᱢᱠᱮ ᱡᱟᱦᱟᱸ ᱜᱮ ᱥᱮᱫᱟᱭ ᱦᱟᱯᱲᱟᱢ ᱠᱚ ᱡᱚᱠᱷᱚᱱ ᱱᱚᱣᱟ ᱫᱷᱟᱹᱨᱛᱤ ᱯᱩᱨᱤ ᱨᱮᱠᱚ ᱦᱮᱡ ᱞᱮᱱ ᱩᱱ ᱚᱠᱛᱚ ᱫᱚ ᱱᱟᱦᱟᱜ ᱥᱮᱨᱢᱟ ᱡᱟᱹᱲᱤ ᱫᱚ ᱟᱹᱰᱤ ᱟᱭᱢᱟ ᱜᱮ ᱡᱟᱹᱲᱤᱭᱟᱠᱚ ᱠᱟᱱ ᱛᱟᱦᱮᱱᱟ
ᱚ ᱦᱮᱸ ᱡᱮᱢᱚᱱ ᱯᱟᱹᱦᱤᱞ ᱫᱚ ᱱᱤᱛᱚᱜ ᱠᱷᱚᱱ ᱫᱚ ᱢᱟᱱᱮ ᱦᱚᱲ ᱠᱚ ᱯᱟᱹᱦᱤᱞ ᱡᱟᱦᱟᱸ ᱦᱟᱯᱲᱟᱢ ᱠᱚᱠᱚ ᱛᱟᱦᱮᱸ ᱠᱟᱱᱟ ᱱᱤᱛᱚᱜ ᱫᱚ ᱨᱚᱦᱚᱭ ᱪᱟᱵᱟᱭᱮᱫ ᱛᱟᱦᱮᱸᱫ
ᱦᱳᱭ ᱜᱚᱝᱠᱮ ᱢᱮᱱᱫᱚ ᱨᱚᱦᱚᱭ ᱢᱟ ᱫᱚ ᱵᱟᱝ ᱨᱮᱦᱚ ᱜᱚᱢᱠᱮ ᱢᱮᱱᱫᱚ ᱚᱱᱟ ᱠᱷᱮᱛ ᱵᱟᱹᱫᱽ ᱨᱮ ᱪᱮᱦᱮᱞ ᱪᱮᱯᱮᱞ ᱫᱟᱜ ᱢᱮᱱᱫᱚ ᱜᱟᱰᱟ ᱞᱮᱠᱟ ᱫᱟᱜ ᱞᱤᱜᱤ ᱠᱟᱱ ᱛᱟᱦᱮᱱᱟ ᱜᱚᱝᱠᱮ ᱟᱫᱚ ᱜᱟᱰᱟ ᱞᱮᱠᱟ ᱪᱮᱠᱟ ᱫᱚ ᱵᱟᱝᱤᱧ ᱡᱟᱜᱮ ᱥᱤᱫᱚ ᱥᱮᱬᱮᱥᱮᱲᱮ ᱦᱮᱸ ᱱᱤᱝᱠᱟᱹᱱᱟᱜ ᱢᱤᱫᱴᱮᱱ
ᱦᱳᱭ ᱦᱳᱭ ᱚᱱᱟ ᱦᱚᱸ ᱫᱟᱜ ᱮᱢ ᱛᱚᱞ ᱫᱚᱦᱚ ᱠᱟᱜ ᱠᱷᱟᱱ ᱨᱚᱦᱚᱭ ᱜᱟᱱᱚᱜ-ᱟ ᱟᱨ ᱵᱟᱝᱠᱷᱟᱱ ᱫᱚᱯᱮ ᱛᱤᱨᱮ ᱫᱟᱠᱟᱭ ᱡᱟᱹᱥᱛᱤ
ᱦᱳᱭ ᱦᱳᱭ ᱜᱚᱢᱠᱮ ᱢᱮᱱᱫᱚ ᱱᱟᱦᱟᱜ ᱡᱩᱜᱽ ᱱᱮᱛᱟᱨᱟᱜ ᱡᱩᱜᱽ ᱨᱮ ᱧᱮᱞ ᱞᱮᱠᱷᱟᱱ ᱫᱚ ᱱᱟᱦᱟᱜ ᱵᱟᱹᱫᱽ ᱠᱚᱫᱚ ᱱᱟᱦᱟᱜ ᱟᱹᱰᱤ ᱠᱚᱥᱴᱚ ᱥᱮ ᱠᱚᱨᱚᱡ ᱢᱚᱴᱮᱡ ᱠᱟᱛᱮ ᱛᱮᱫ ᱱᱟᱦᱟᱜ ᱵᱚᱱ ᱨᱚᱦᱚᱭᱮᱫ-ᱟ
ᱦᱳᱭ ᱦᱳᱭ ᱟᱨ ᱜᱚᱢᱠᱮ ᱡᱟᱦᱟᱸ ᱟᱹᱵᱤᱱ ᱛᱚ ᱞᱟᱹᱭ ᱠᱮᱫᱟᱵᱤᱱ ᱵᱤᱨ ᱵᱩᱨᱩ ᱥᱩᱨ ᱨᱮᱜᱮ ᱛᱟᱵᱤᱱ ᱫᱤᱥᱚᱢ ᱛᱟᱵᱤᱱ ᱛᱟᱦᱚᱞᱮ ᱵᱤᱨ ᱠᱚᱨᱮ ᱛᱚ ᱚᱱᱛᱮ ᱫᱟᱨᱮ ᱠᱚ ᱦᱚᱸᱛᱚ ᱟᱥᱛᱮ ᱟᱥᱛᱮ ᱩᱡᱟᱹᱨ ᱤᱫᱤᱜ ᱢᱟᱱᱮ ᱩᱡᱟᱹᱨ ᱤᱫᱤᱜ ᱥᱮ
ᱦᱳᱭ ᱜᱚᱝᱠᱮ ᱢᱮᱱᱫᱚ ᱱᱟᱦᱟᱜ ᱟᱞᱮ ᱫᱚ ᱵᱤᱨ ᱵᱩᱨᱩ ᱫᱚ ᱱᱟᱦᱟᱜ ᱡᱮᱞᱮᱧ ᱫᱚ ᱡᱮᱞᱮᱧ ᱜᱮᱛᱟᱞᱮᱭᱟ ᱢᱮᱱᱠᱷᱟᱱ ᱜᱚᱢᱠᱮ ᱟᱞᱮ ᱱᱚᱣᱟ ᱵᱤᱨ ᱵᱩᱨᱩ ᱫᱚ ᱟᱹᱰᱤ ᱪᱮᱦᱨᱟ ᱨᱚᱯᱷᱟ ᱫᱚᱯᱷᱟ ᱠᱟᱛᱮ ᱞᱮ ᱫᱚᱦᱚ ᱟᱠᱟᱫ ᱛᱮ ᱱᱤᱛ ᱦᱚᱸ ᱚᱱᱟ ᱵᱩᱨᱩ ᱨᱮᱱᱟᱜ ᱫᱟᱨᱮ ᱱᱟᱹᱲᱤ ᱡᱟᱦᱟᱸ ᱞᱮᱠᱟ ᱢᱮᱱᱟᱜ-ᱟ ᱚᱱᱠᱟ ᱞᱮᱡ ᱞᱮᱜᱮᱡ ᱜᱮ ᱢᱮᱱᱟᱜ ᱟᱠᱟᱫ ᱛᱟᱞᱮᱭᱟ
ᱟᱪᱪᱷᱟ ᱟᱫᱚ ᱜᱚᱝᱠᱮ ᱵᱟᱝᱟ ᱤᱭᱟᱹ ᱢᱟᱱᱮ ᱵᱟᱝ ᱡᱟᱦᱟᱸ ᱯᱟᱹᱦᱤᱞ ᱡᱟᱦᱟᱸ ᱟᱢᱠᱩ ᱫᱟᱨᱮ ᱠᱚ ᱛᱟᱦᱮᱸ ᱠᱟᱱᱟ ᱚᱱᱟ ᱫᱟᱨᱮ ᱱᱟᱹᱲᱤ ᱠᱚᱫᱚ ᱚᱱᱠᱟ ᱜᱮ ᱢᱮᱱᱟᱜ ᱟᱠᱟᱫᱟ ᱥᱮ ᱦᱮᱸ ᱠᱤᱪᱷᱩ ᱠᱤᱪᱷᱩ ᱫᱟᱨᱮ ᱫᱚ ᱧᱮᱞᱟᱢ ᱱᱮᱛᱚᱜ ᱫᱚ ᱵᱟᱝ ᱫᱤᱥᱟᱹᱜ ᱠᱟᱱᱟ
ᱦᱳᱭ ᱦᱳᱭ ᱢᱮᱱᱫᱚ ᱜᱚᱢᱠᱮ ᱟᱞᱮ ᱫᱚ ᱱᱟᱦᱟᱜ ᱚᱱᱠᱟ ᱵᱟᱝᱟ ᱢᱤᱫ ᱥᱤᱡᱤᱱ ᱱᱟᱦᱟᱜ ᱯᱩᱨᱟᱹ ᱠᱚᱱᱴᱤᱱᱤᱭᱩ ᱥᱟᱦᱟᱱ ᱥᱟᱠᱟᱢ ᱥᱮ ᱚᱱᱠᱟᱱᱟᱜ ᱢᱤᱫᱴᱤᱡ ᱠᱟᱴ ᱯᱟᱨᱚᱢᱟᱱᱟ ᱱᱚᱝᱠᱟ ᱦᱩᱭᱩᱜ ᱠᱟᱱ ᱛᱟᱦᱮᱱᱟ ᱛᱟᱦᱚᱞᱮ ᱤᱱᱟᱹ ᱯᱚᱨ ᱟᱞᱮ ᱟᱹᱛᱩ ᱢᱟᱺᱡᱷᱤ ᱢᱚᱬᱮ ᱢᱤᱫ ᱠᱟᱛᱮ ᱛᱮᱫ ᱜᱚᱞᱯᱷᱚ ᱠᱟᱛᱮᱫ ᱱᱟᱜ ᱵᱤᱨ ᱵᱩᱨᱩ ᱫᱚ ᱨᱚᱯᱷᱟ ᱫᱚᱯᱷᱟ ᱨᱮᱱᱟᱜ ᱥᱤᱫᱽᱫᱷᱟᱱᱛᱚ ᱥᱮ ᱨᱟᱭ ᱞᱮ ᱦᱟᱛᱟᱣ ᱠᱮᱫᱟ ᱦᱮᱸ ᱩᱱ ᱚᱠᱛᱚ ᱠᱷᱚᱱᱟᱜ ᱟᱞᱮ ᱱᱚᱣᱟ ᱵᱤᱨ ᱵᱩᱨᱩ ᱵᱩᱨᱩ ᱨᱮᱫᱚ ᱱᱟᱦᱟᱜ ᱥᱟᱦᱟᱱ ᱢᱟᱜ ᱥᱮ ᱚᱱᱠᱟᱱᱟᱜ ᱢᱤᱫᱴᱤᱡ ᱵᱟᱝ ᱧᱟᱢᱚᱜ-ᱟ ᱦᱳᱭᱛᱳ ᱡᱟᱦᱟᱸ ᱰᱟᱹᱨ ᱜᱚᱡ ᱟᱠᱟᱱᱟ ᱥᱮ ᱪᱟᱸᱜᱟᱲ ᱧᱩᱨ ᱟᱠᱟᱱᱟ ᱚᱱᱮ ᱚᱱᱟ ᱠᱚᱛᱮ ᱦᱟᱜ ᱫᱟᱠᱟ ᱩᱛᱩ ᱫᱚ ᱤᱥᱤᱱ ᱜᱮᱭᱟᱞᱮ ᱟᱨ ᱵᱟᱝᱠᱷᱟᱱ ᱡᱮ ᱟᱞᱮ ᱵᱤᱨ ᱵᱩᱨᱮ ᱚᱱᱠᱟᱱᱟᱜ ᱢᱤᱫᱴᱤᱡ ᱵᱟᱹᱲᱤᱡ ᱜᱷᱟ ᱚᱨᱥᱚᱝ ᱞᱮ ᱮᱢᱟᱜ-ᱟ ᱚᱱᱠᱟᱱᱟᱜ ᱫᱚ ᱱᱤᱛ ᱫᱚ ᱵᱟᱹᱱᱩᱜ ᱟᱠᱟᱫ ᱛᱮ ᱡᱟᱦᱟᱸᱭ ᱚᱱᱟ ᱨᱩᱞ ᱞᱮ ᱢᱮᱱᱫᱟ ᱫᱚᱱ ᱯᱟᱨᱚᱢᱟ ᱩᱱᱤ ᱫᱚ ᱩᱱᱤ ᱞᱟᱹᱜᱤᱫ ᱟᱞᱟᱫᱟ ᱨᱟᱹᱭ ᱢᱮᱱᱟᱜᱼᱟ ᱢᱮᱱᱫᱚ ᱡᱟ ᱩᱰᱟᱹᱝ ᱜᱮ ᱠᱤᱪᱷᱤ ᱯᱚᱭᱥᱟ ᱱᱟᱦᱟᱜ ᱯᱷᱟᱭᱤᱱ ᱮ ᱦᱩᱭᱩᱜᱼᱟ
ᱟᱪᱪᱷᱟ ᱟᱪᱪᱷᱟ ᱟᱫᱚ ᱜᱚᱝᱠᱮᱧ ᱢᱮᱱᱫᱟ ᱡᱟᱦᱟᱸ ᱵᱤᱨ ᱠᱚᱨᱮ ᱱᱤᱛᱚᱜ ᱧᱮᱞᱚᱜ ᱠᱟᱱᱟ ᱥᱮ ᱢᱟᱱᱮ ᱟᱹᱰᱤ ᱨᱚᱠᱚᱢ ᱫᱟᱨᱮ ᱜᱮ ᱱᱮᱛᱟᱨ ᱫᱚ ᱫᱚ ᱵᱟᱝ ᱧᱟᱢᱚᱜ ᱠᱟᱱᱟ ᱚᱱᱟ ᱞᱮᱠᱟᱛᱮ ᱟᱹᱛᱤᱧ ᱞᱮᱫᱟ ᱡᱮᱢᱚᱱ ᱱᱤᱛᱚᱜ ᱛᱮᱨᱮᱞ ᱠᱚᱸ ᱛᱚ ᱟᱹᱰᱤ ᱠᱷᱩᱵ ᱠᱚᱢ ᱧᱟᱢᱚᱜ ᱠᱟᱱᱟ ᱠᱟᱱᱟ ᱦᱮᱥᱮ ᱵᱟᱝ
ᱦᱳᱭ ᱜᱚᱝᱠᱮ ᱟᱫᱚ
ᱥᱮ ᱟᱹᱵᱤᱱ ᱥᱮᱫ ᱫᱚ ᱢᱮᱱᱟᱜ ᱟ?
ᱛᱚ ᱟᱞᱮ ᱥᱮᱱ ᱟᱹᱰᱤ ᱟᱭᱢᱟ ᱜᱮ ᱢᱮᱱᱟᱜᱼᱟ ᱦᱳᱭ ᱛᱮᱨᱮᱞ ᱫᱟᱨᱮ ᱚᱱᱟ ᱠᱚᱫᱚ ᱦᱟᱜ ᱟᱹᱰᱤ ᱟᱭᱢᱟ ᱜᱮ ᱢᱮᱱᱟᱜᱼᱟ ᱛᱤᱨᱤᱞ ᱫᱟᱨᱮ ᱥᱚᱥᱚ ᱫᱟᱨᱮ ᱦᱮᱸ
ᱟᱪᱪᱷᱟ ᱟᱪᱪᱷᱟ ᱚ ᱟᱹᱵᱤᱱ ᱴᱷᱮᱱ ᱡᱟᱦᱟᱸᱜᱮ ᱚᱱᱟ ᱠᱚ ᱫᱟᱨᱮ ᱠᱚ ᱢᱮᱱᱟᱜ ᱠᱟᱫᱟ ᱠᱟᱫᱟ ᱛᱟᱦᱚᱞᱮ ᱟᱵᱤᱱ ᱚᱱᱟ ᱡᱤᱭᱟᱹᱲ ᱫᱚ ᱠᱟᱜ ᱯᱮ ᱦᱮᱸ ᱥᱮ ᱵᱟᱝ ᱟᱹᱞᱤᱧ ᱱᱚᱣᱟ ᱜᱮᱞᱤᱧ ᱟᱥᱚᱜᱼᱟ
ᱦᱳᱭ ᱜᱚᱢᱠᱮ ᱚᱱᱟ ᱟᱥᱟ ᱢᱟ ᱢᱮᱱᱟᱜ ᱜᱮᱭᱟ ᱚᱱᱟ ᱚᱱᱟ ᱤᱭᱟᱹ ᱛᱮᱜᱮ ᱱᱟᱦᱟᱜ ᱟᱨ ᱵᱟᱝᱠᱷᱟᱱ ᱫᱚ ᱜᱚᱢᱠᱮ ᱱᱚᱜᱼᱚᱭ ᱡᱮᱢᱚᱱ ᱱᱮᱛᱟᱨ ᱫᱟᱜ ᱡᱟᱹᱯᱩᱫ ᱫᱤᱱ ᱦᱟᱸᱜ ᱦᱮᱸ ᱥᱮ ᱢᱮᱱ ᱫᱚ ᱱᱩᱠᱩ ᱚᱲᱟᱜ ᱨᱮᱱ ᱢᱮᱨᱚᱢ ᱵᱷᱤᱰᱤ ᱠᱚ ᱱᱟᱦᱟᱜ ᱟᱨ ᱜᱩᱯᱤ ᱵᱟᱲᱟ ᱵᱟᱝ ᱜᱟᱱᱚᱜᱼᱟ ᱟᱫᱚ ᱚᱱᱟ ᱵᱷᱩᱸᱰᱨᱩ ᱯᱟᱦᱞᱟ ᱫᱚ ᱱᱟᱦᱟᱜ ᱟᱹᱰᱤ ᱡᱳᱨ ᱜᱮ ᱠᱚ ᱡᱚᱢᱟ ᱟᱫᱚ ᱜᱚᱝᱠᱮ ᱚᱱᱟ ᱚᱦᱚᱸ ᱱᱟᱦᱟᱜ ᱞᱮ ᱢᱮᱱ ᱩᱛᱟᱹᱨ ᱠᱟᱫᱟ ᱡᱮ ᱱᱚᱣᱟ ᱵᱷᱩᱸᱰᱨᱩ ᱵᱤᱞᱤ ᱦᱮᱸ ᱵᱷᱩᱸᱰᱨᱩ ᱯᱟᱞᱦᱟ ᱫᱚ ᱱᱟᱦᱟᱜ ᱮᱠᱟᱞ ᱜᱮ ᱢᱮᱨᱚᱢ ᱠᱚᱫᱚ ᱟᱞᱚᱯᱮ ᱟᱹᱜᱩ ᱟᱠᱚᱣᱟ ᱡᱩᱫᱤ ᱞᱤᱧ ᱧᱮᱞ ᱯᱮᱭᱟ ᱛᱟᱞᱦᱮ ᱞᱮ ᱯᱷᱩᱨᱟᱹᱱ ᱯᱮᱭᱟ ᱦᱩᱸ ᱟᱫᱚ ᱚᱱᱟᱛᱮ ᱱᱟᱦᱟᱜ ᱟᱞᱮ ᱟᱞᱮ ᱥᱟᱱᱟᱢ ᱟᱹᱛᱩ ᱥᱟᱱᱛᱟᱲ ᱫᱚ ᱱᱟᱦᱟᱜ ᱡᱚᱛᱚ ᱱᱤᱭᱟᱹ ᱡᱟᱦᱟᱸ ᱛᱤᱱᱟᱹᱜ ᱮ ᱟᱜ ᱵᱤᱨ ᱦᱚ ᱟᱫᱚ ᱯᱷᱟᱨᱱᱟᱜ-ᱟ ᱟᱨ ᱨᱤᱛᱤ ᱥᱮ ᱱᱟᱹᱭ ᱵᱮᱱᱟᱣ ᱦᱩᱭ ᱟᱠᱟᱱ ᱦᱮᱸ ᱚᱱᱟ ᱠᱚᱫᱚ ᱮᱠᱟᱞ ᱜᱮ ᱢᱮᱱ ᱫᱚ ᱵᱟᱞᱮ ᱫᱚᱱ ᱯᱟᱨᱚᱢᱟ ᱥᱮ ᱵᱟᱞᱮ ᱴᱟᱸᱰᱟ ᱯᱟᱨᱚᱢᱟ
ᱚ ᱟᱨ ᱜᱚᱢᱠᱮ ᱚᱱᱟ ᱤᱭᱟᱹ ᱡᱟ ᱦᱮᱸ ᱱᱤᱛᱚᱜ ᱡᱟᱦᱟᱸ ᱠᱩᱲᱤᱡᱽ ᱨᱟᱢᱟ ᱚᱱᱟ ᱠᱚᱦᱚᱸ ᱫᱚ ᱡᱟᱹᱥᱛᱤ ᱜᱮ ᱦᱮᱱᱟᱜ ᱜᱮᱛᱟ ᱯᱮ ᱛᱟᱦᱚᱞᱮ
ᱦᱳᱭ ᱜᱚᱢᱠᱮ ᱚᱱᱟ ᱫᱚ ᱱᱟᱦᱟᱜ ᱱᱤᱛ ᱦᱳᱭ ᱜᱚᱢᱠᱮ ᱱᱤᱛᱚᱜ ᱫᱚ ᱱᱟᱦᱟᱜ ᱚᱱᱟ ᱠᱚᱫᱚ ᱵᱟᱝ ᱵᱤᱞᱤᱜᱼᱟ ᱦᱩᱸ ᱚᱱᱟ ᱨᱮᱱᱟᱜ ᱥᱤᱡᱤᱱ ᱢᱮᱱᱟᱜᱼᱟ ᱚᱠᱟ ᱥᱤᱡᱤᱱ ᱵᱤᱞᱤᱜᱟ ᱚᱱᱟ
ᱦᱮᱸ ᱦᱮᱸ ᱚᱱᱟ ᱢᱤᱫᱴᱟᱝ ᱥᱤᱡᱤᱱ ᱚᱯᱷ ᱥᱤᱡᱤᱱ ᱨᱮᱜᱮ ᱚᱱᱟ ᱠᱚ ᱡᱤᱱᱤᱥ ᱫᱚ ᱵᱮᱞᱮᱜ-ᱟ ᱢᱮᱱᱠᱷᱟᱱ ᱜᱚᱝᱠᱮ ᱟᱞᱮ ᱥᱮᱫ ᱫᱚ ᱫᱚᱢᱮᱜᱮ ᱱᱚᱣᱟ ᱠᱩᱲᱤᱡᱽ ᱨᱟᱢᱟ ᱫᱚ ᱦᱮᱱᱟᱜ ᱫᱚ ᱢᱮᱱᱟᱜᱼᱟ ᱵᱟᱝ ᱞᱮᱠᱟ ᱫᱚ ᱵᱟᱝ ᱪᱮᱫᱟᱜ ᱤᱧ ᱞᱟᱹᱭᱟ ᱯᱩᱨᱟᱹ ᱜᱮ ᱟᱨᱠᱤ ᱱᱮᱛᱟᱨ ᱫᱚ ᱢᱟᱱᱮ ᱟᱹᱰᱤ ᱠᱷᱩᱵ ᱠᱚᱢ ᱵᱤᱨ ᱱᱟᱜᱟᱨ ᱥᱮ ᱜᱟᱡᱟᱨ ᱠᱚ ᱨᱮᱢ ᱯᱟᱸᱡᱟ ᱞᱮᱠᱷᱟᱱ ᱢᱤᱫᱴᱟᱝ ᱛᱷᱮᱠᱮ ᱵᱟᱨᱭᱟᱢ ᱧᱟᱢᱟ᱾
ᱟᱪᱪᱷᱟ ᱟᱪᱷᱟ ᱟᱪᱷᱟ
ᱦᱩᱸ ᱟᱨ ᱡᱟᱦᱟᱸ ᱥᱚᱥᱚ ᱵᱮᱞᱮ ᱠᱚᱵᱤᱱ ᱞᱟᱹᱭ ᱠᱮᱫᱟ ᱥᱮ ᱚᱱᱟ ᱦᱚᱸ ᱱᱮᱛᱟᱨ ᱫᱚ ᱟᱹᱰᱤ ᱠᱚᱢ ᱜᱮ ᱱᱮᱛᱟᱨ ᱟᱞᱮᱭᱟᱜ ᱵᱤᱨ ᱠᱚᱨᱮ ᱫᱚ ᱢᱮᱱᱟᱜ ᱟᱠᱟᱫᱟ ᱢᱮᱱᱟᱜ ᱫᱚ ᱢᱮᱱᱟᱜᱼᱟ ᱵᱟᱝ ᱫᱚ ᱵᱟᱝ ᱜᱮ ᱠᱤᱱᱛᱩ ᱟᱹᱰᱤ ᱡᱟᱹᱥᱛᱤ ᱫᱚ ᱵᱟᱹᱱᱩᱜ ᱦᱩᱸ ᱦᱩᱸ ᱥᱚᱥᱚ ᱛᱟᱯᱚᱨᱮ ᱛᱮᱨᱮᱞ ᱫᱚ ᱛᱮᱨᱮᱞ ᱫᱚ ᱱᱚᱛᱮ ᱫᱚ ᱵᱟᱹᱱᱩᱜ ᱞᱮᱠᱟ ᱜᱮ ᱜᱚᱝᱠᱮ
ᱦᱳᱭ ᱜᱚᱝᱠᱮ ᱚᱱᱟᱛᱮ ᱟᱹᱞᱤᱧ ᱫᱚᱞᱤᱧ ᱢᱮᱱᱟ ᱱᱚᱣᱟ ᱵᱤᱨ ᱵᱩᱨᱩ ᱥᱟᱞᱟᱜ ᱚᱱᱟᱛᱮ ᱥᱮᱫᱟᱭ ᱠᱷᱚᱱᱟᱜ ᱟᱵᱚᱣᱟᱜ ᱚᱱᱟ ᱥᱤᱯᱤᱵᱤᱞ ᱥ ᱥᱟᱹᱜᱟᱹᱭ ᱫᱚ ᱡᱚᱲᱟᱣ ᱢᱮᱱᱟᱜᱼᱟ ᱢᱮᱱᱫᱚ ᱜᱚᱝᱠᱮ ᱥᱮᱫᱟᱭ ᱡᱮ ᱚᱱᱮ ᱡᱮ ᱥᱮᱫᱟᱭ ᱦᱳᱭ ᱜᱚᱝᱠᱮ ᱥᱮᱫᱟᱭ ᱚᱱᱮ ᱡᱮ ᱥᱮᱫᱟᱭ ᱦᱟᱯᱲᱟᱢ ᱠᱚ ᱟᱵᱚᱨᱮᱱ ᱵᱤᱨ ᱵᱩᱨᱩ ᱨᱮᱱᱟᱜ ᱨᱮᱦᱮᱫ ᱨᱟᱱ ᱥᱮ ᱫᱟᱨᱮ ᱪᱷᱟᱞ ᱛᱮ ᱱᱟᱦᱟᱜ ᱟᱠᱚᱣᱟᱜ ᱦᱚᱲᱢᱚ ᱡᱤᱣᱤ ᱱᱟᱹᱭᱛᱮ ᱱᱟᱯ ᱯᱟᱭ ᱜᱮᱠᱚ ᱫᱚᱦᱚ ᱞᱮᱜ-ᱟ
ᱦᱩᱸ ᱦᱩᱸ
ᱥᱮ ᱚᱱᱠᱟ ᱜᱮ ᱦᱳᱭᱛᱳ ᱱᱤᱛᱚᱜ ᱫᱚ ᱟᱵᱚ ᱫᱚ ᱦᱚᱭᱛᱟ ᱩᱱᱟᱹᱜ ᱮᱠᱴᱟ ᱵᱟᱵᱚᱱ ᱵᱟᱰᱟᱭᱟ ᱥᱮ ᱚᱱᱠᱟ ᱡᱩᱫᱤ ᱦᱟᱲᱟᱢ ᱥᱮ ᱜᱟ ᱠᱷᱩᱲᱤᱭᱟᱹᱱ ᱠᱚ ᱢᱮᱱᱟᱜ ᱠᱚ ᱠᱷᱟᱱ ᱩᱱᱠᱩ ᱴᱷᱮᱱ ᱱᱤᱦᱟᱹᱛᱤ ᱟᱵᱚ ᱵᱟᱰᱟᱭ ᱡᱚᱝ ᱫᱚᱨᱠᱟᱨ ᱠᱟᱱ ᱛᱟᱵᱚᱱᱟ ᱡᱮ ᱚᱠᱟᱴᱟᱜ ᱪᱷᱟᱞ ᱫᱚ ᱚᱠᱟ ᱴᱟᱜ ᱨᱟᱱ ᱟᱨ ᱚᱠᱟᱴᱟᱜ ᱨᱮᱦᱮᱫ ᱫᱚ ᱚᱠᱟᱴᱟᱜ ᱨᱟᱱ ᱨᱮ ᱠᱟᱡ ᱮ ᱮᱢᱟ ᱦᱮᱸ ᱥᱮ ᱵᱟᱝ
ᱟᱞᱟᱝᱼᱟᱜ ᱚᱠᱛᱚ ᱠᱚ ᱦᱚᱛᱚ ᱱᱟᱜ ᱠᱷᱟᱱ ᱫᱚ ᱵᱟᱭ ᱛᱟᱸᱟᱹᱜᱤ ᱞᱟᱝᱟᱭ
ᱦᱳᱭ ᱜᱚᱝᱠᱮ ᱦᱳᱭ ᱜᱚᱝᱠᱮ ᱢᱟ ᱛᱟᱦᱚᱞᱮ ᱡᱚᱦᱟᱨ ᱜᱮ᱾
ᱛᱟᱦᱚᱞᱮ ᱴᱷᱤᱠ ᱜᱮᱭᱟ ᱜᱚᱝᱠᱮ ᱢᱟ ᱛᱟᱦᱞᱮ ᱱᱤᱝᱠᱟᱹ ᱜᱮ ᱦᱮᱸ ᱦᱮᱸ ᱢᱟ